ᱦᱮᱞᱳ,
ᱦᱮᱸ ᱡᱚᱦᱟᱨ ᱜᱮ ᱜᱚᱢᱠᱮ ᱾
ᱡᱚᱦᱟᱨ ᱜᱮ ᱡᱚᱦᱟᱨ ᱜᱮ ᱾
ᱟᱪᱪᱷᱟ ᱢᱚᱸᱡᱽ ᱵᱟᱲᱟ ᱜᱮ ᱱᱷᱟᱜ?
ᱦᱳᱭ ᱜᱚᱝᱠᱮ ᱢᱚᱸᱡᱽ ᱵᱟᱲ ᱜᱮ ᱾ ᱟᱹᱵᱤᱱ ᱪᱤᱠᱠᱟ ᱜᱮ ᱤᱱᱠᱟᱹ ᱜᱮ?
ᱦᱚᱸ ᱟᱹᱞᱤᱧ ᱦᱚᱸ ᱢᱚᱡᱽ ᱵᱟᱲᱟ ᱜᱮ ᱢᱮᱱᱟᱜ ᱞᱤᱧᱟᱹ ᱾ ᱡᱚᱛᱚ ᱦᱚᱲᱜᱮ ᱚᱲᱟᱜ ᱨᱮᱦᱚᱸ ᱢᱚᱡᱽ ᱵᱟᱲᱟ ᱜᱮ ᱢᱮᱱᱟᱜ ᱞᱮᱭᱟ ᱾
ᱚ ᱱᱟᱯᱟᱭ ᱜᱮ ᱜᱚᱝᱠᱮ ᱛᱟᱦᱚᱞᱮ ᱜᱚᱝᱠᱮ ᱾ ᱛᱟᱦᱚᱞᱮ ᱪᱮᱫ ᱠᱚ ᱪᱤᱠᱟᱹ ᱵᱟᱲᱟ ᱦᱩᱭᱩᱜ ᱠᱟᱱ ᱜᱮᱭᱟ?
ᱛᱤᱦᱤᱧ ᱫᱚ ᱴᱷᱤᱠ ᱛᱮᱭ ᱥᱤᱛᱩᱝ ᱠᱟᱜᱼᱟ᱾ ᱟᱫᱚ ᱚᱱᱟᱛᱮ ᱡᱤᱨᱟᱹᱣ ᱟᱠᱟᱱᱟ ᱟᱹᱰᱤ ᱞᱚᱞᱚ ᱠᱟᱱᱟ ᱾
ᱥᱤᱛᱩᱝ ᱠᱟᱫᱟᱭ ᱛᱮᱦᱮᱧ ᱫᱚ ᱵᱟᱝ? ᱚ ᱜᱚᱝᱠᱮ ᱟᱞᱮ ᱫᱚ ᱱᱚᱛᱮ ᱫᱚ ᱥᱤᱛᱩᱝ ᱫᱚ ᱵᱟᱝᱜᱮ ᱾ ᱢᱟᱱᱮ ᱦᱩᱭᱱᱟ ᱯᱮ ᱯᱚᱱ ᱫᱤᱱ ᱠᱷᱚᱱ ᱠᱚᱱᱴᱤᱱᱤᱭᱩ ᱫᱟᱜ ᱵᱟᱲᱟᱭ ᱫᱟᱭ ᱾
ᱦᱚᱸ ᱦᱚᱸ ᱦᱚᱸ ᱾
ᱥᱤᱛᱩᱝ ᱧᱮᱞ ᱜᱮ ᱵᱟᱝ ᱧᱮᱞ ᱧᱟᱢᱚᱜ ᱠᱟᱱ ᱜᱮᱭᱟ ᱾
ᱦᱚ ᱦᱮᱸ ᱦᱮᱸ ᱾
ᱚᱻ ᱜᱚᱝᱠᱮ ᱛᱟᱦᱚᱞᱮ, ᱦᱳᱭ ᱞᱟᱹᱭ ᱵᱤᱱ ᱾
ᱚ, ᱚᱲᱟᱜ ᱨᱮᱜᱮ ᱢᱮᱱᱟᱜ ᱵᱮᱱᱟ ᱛᱚᱵᱮ?
ᱦᱳᱭ ᱚᱲᱟᱜ ᱥᱮᱫ ᱜᱮ ᱱᱚᱜ ᱚᱭ ᱫᱟᱜ ᱡᱟᱹᱯᱩᱫ ᱨᱮᱫᱚ ᱟᱫᱚ ᱜᱤᱛᱤᱡ ᱵᱟᱲᱟ ᱦᱩᱭᱩᱜ ᱠᱟᱱ ᱛᱤᱦᱤᱜᱼᱟ ᱟᱨᱠᱤ ᱾ ᱟᱫᱚ ᱦᱚᱜ ᱚᱭ ᱫᱩᱲᱩᱵ ᱠᱟᱛᱮᱜ ᱯᱷᱳᱱ ᱨᱮᱞᱤᱧ ᱜᱷᱟᱱᱴᱟᱣ ᱠᱮᱫᱛᱤᱼᱟ ᱟᱫᱚ ᱜᱨᱩᱯ ᱠᱚᱨᱮᱞᱤᱧ ᱧᱮᱞ ᱵᱟᱲᱟ ᱧᱮᱞ ᱵᱟᱲᱟᱭᱮᱫ ᱛᱟᱦᱮᱸ ᱟᱞᱤᱧ ᱢᱮᱥᱡᱽ ᱵᱟᱲᱟᱭᱮᱫ ᱛᱟᱦᱮᱸ ᱟᱞᱤᱧ ᱾
ᱦᱚ ᱦᱮᱸ ᱦᱮᱸ ᱾
ᱦᱳᱭ ᱜᱚᱢᱠᱮ ᱾ ᱟᱹᱵᱤᱱ ᱫᱚ ᱚᱠᱟᱨᱮ ᱚᱲᱟᱜ ᱨᱮᱜᱮ ᱥᱮ ᱵᱟᱭᱨᱮ ᱥᱮᱫ ᱨᱮᱜᱮ?
ᱦᱚᱸ ᱟᱹᱞᱤᱧ ᱦᱚᱸ ᱚᱲᱟᱜ ᱨᱮᱜᱮ ᱢᱮᱱᱟᱜ ᱞᱤᱧᱟᱹ ᱦᱚᱸ ᱾
ᱜᱚᱝᱠᱮ ᱚᱱᱟ ᱥᱟᱭᱤᱰ ᱨᱮ ᱨᱚᱲ ᱤᱭᱟᱹ ᱠᱚ ᱟᱸᱡᱚᱢᱚᱜ ᱠᱟᱱ ᱥᱟᱰᱮ ᱠᱚ ᱾ ᱪᱮᱬᱮ ᱠᱚ ᱤᱭᱟᱹ ᱪᱮᱬᱮ ᱞᱟᱹᱭ ᱫᱤᱧ ᱥᱤᱢ ᱠᱚᱠᱚ ᱨᱟᱜ ᱫᱟ ᱢᱚᱱᱮ ᱦᱚᱭ ᱾
ᱦᱟ ᱦᱮᱸ ᱦᱮᱸ ᱾
ᱚ ᱟᱫᱚ ᱚᱱᱮ ᱡᱩᱫᱤ ᱨᱤᱡᱮᱠᱴᱚᱜ ᱛᱟᱞᱟᱝᱟ
ᱦᱩᱸ ᱦᱮᱸ ᱦᱮᱸ ᱾
ᱠᱟᱹᱴᱤᱡ ᱥᱟᱦᱟ ᱞᱮᱠᱷᱟᱱ ᱵᱷᱟᱜᱮ ᱦᱩᱭ ᱠᱚᱼᱟ
ᱴᱷᱤᱠ ᱜᱮᱭᱟ ᱴᱷᱤᱠ ᱜᱮᱭᱟ।
ᱦᱳᱭ ᱜᱚᱝᱠᱮ।
ᱦᱩᱸ ᱛᱚᱵᱮ ᱜᱚᱝᱠᱮ ᱮᱸ ᱦᱩᱲᱩ ᱨᱚᱦᱚᱭ ᱠᱚᱫᱚ ᱛᱤᱱᱟᱹᱜ ᱫᱷᱟᱹᱵᱤᱡ ᱵᱟᱲᱟᱭᱱᱟ?
ᱦᱳᱲᱳ ᱠᱚᱫᱚ ᱨᱚᱦᱚᱭ ᱫᱚ ᱟᱣᱨᱤ ᱦᱩᱭᱩᱜᱼᱟ ᱜᱚᱝᱠᱮ ᱛᱚᱞᱟ ᱠᱚ ᱮᱨ ᱦᱩᱭ ᱟᱠᱟᱱ ᱜᱮᱭᱟ ᱟᱨᱠᱤ।
ᱦᱚᱸ ᱦᱚᱸ ᱦᱚᱸ
ᱚ ᱟᱫᱚ ᱚᱱᱟ ᱠᱚᱜᱮ ᱛᱚᱞᱟ ᱠᱚ ᱞᱟᱹᱴᱩ ᱞᱮᱱᱠᱷᱟᱱ ᱟᱫᱚ ᱨᱚᱦᱚᱭ ᱵᱟᱲᱟ ᱦᱩᱭᱩᱜᱼᱟ।
ᱦᱚᱸ ᱦᱚᱸ ᱦᱚᱸ ᱦᱚᱸ
ᱫᱟᱜ ᱠᱚᱸᱦᱚ ᱛᱚᱵᱟ ᱟᱠᱟᱱ ᱜᱮᱭᱟ ᱠᱷᱮᱛ ᱠᱚᱨᱮ ᱛᱚ
ᱦᱮᱸ ᱦᱮᱸ
ᱚᱱᱟ ᱠᱷᱟᱹᱛᱤᱨ ᱛᱮᱜᱮ ᱟᱫᱚ ᱱᱤᱭᱟᱹ ᱢᱟ ᱵᱷᱟᱭᱤ ᱜᱮ ᱟᱫᱚ ᱪᱟᱥ ᱵᱟᱲᱟ ᱠᱚ ᱟᱫᱚ ᱟᱞᱮ ᱫᱚ ᱮᱢᱱᱤ ᱫᱟᱜ ᱛᱮᱫᱚ ᱥᱚᱢᱚᱥᱥᱟ ᱥᱚᱢᱚᱥᱥᱟ ᱫᱚ ᱵᱟᱝ ᱜᱮ ᱡᱳᱫᱤᱭᱳ ᱫᱟᱜ ᱫᱚ ᱟᱫᱚ ᱚᱱᱮ ᱥᱟᱢᱢᱟᱨᱥᱮᱞ ᱠᱚ ᱢᱤᱱᱤ ᱠᱚ ᱢᱮᱱᱟᱜ ᱛᱟᱞᱮᱭᱟ ᱜᱮᱛᱚ ᱯᱩᱠᱷᱨᱤ ᱠᱚᱦᱚᱸ ᱟᱭᱢᱟ ᱜᱮ ᱢᱮᱱᱟᱜᱼᱟ
ᱦᱚᱸ ᱦᱚᱸ
ᱟᱫᱚ ᱚᱱᱟ ᱠᱷᱟᱹᱛᱤᱨ ᱛᱮ ᱫᱟᱜ ᱫᱚ ᱥᱚᱢᱚᱥᱥᱟ ᱫᱚ ᱵᱟᱝ ᱜᱮ ᱟᱫᱚ ᱪᱟᱥ ᱵᱟᱲᱟ ᱥᱮᱨᱢᱟ ᱨᱮ ᱵᱟᱨ ᱪᱷᱚᱴ ᱜᱮᱞᱮ ᱪᱟᱥ ᱵᱟᱲᱟᱭᱟ ᱦᱩᱲᱩ ᱦᱩᱲᱩ ᱜᱚᱰᱟ ᱜᱮᱞᱮ ᱨᱚᱦᱚᱭ ᱵᱟᱲᱟᱭ ᱜᱮᱭᱟ ᱟᱨᱠᱤ।
ᱦᱚᱸ ᱦᱚᱸ।
ᱦᱳᱭ ᱜᱚᱝᱠᱮ।
ᱟᱫᱚ ᱜᱚᱝᱠᱮ ᱪᱮᱫ ᱠᱚ ᱦᱩᱲᱩ ᱯᱮ ᱪᱟᱥᱫᱟ ᱚᱱᱛᱮ ᱫᱚ?
ᱟᱫᱚ ᱜᱚᱝᱠᱮ ᱟᱞᱮᱫᱚ ᱥᱚᱨᱱᱚ ᱜᱮᱞᱮ ᱨᱚᱦᱚᱭ ᱵᱟᱲᱟᱭ ᱜᱮᱭᱟᱞᱮ।
ᱦᱚᱸ ᱦᱚᱸ।
ᱦᱳᱭ ᱡᱚᱢ ᱵᱟᱠᱷᱨᱟ ᱟᱹᱠᱷᱨᱤᱧ ᱵᱟᱠᱷᱨᱟ ᱥᱚᱨᱱᱟ ᱵᱟᱞᱮ ᱥᱚᱨᱱᱚ ᱠᱚᱜᱮ ᱨᱚᱦᱚᱭ ᱵᱟᱲᱟ ᱦᱩᱭᱩᱜᱼᱟ ᱟᱨᱚ ᱚᱲᱟᱜ ᱦᱚᱲ ᱠᱚ ᱨᱚᱦᱚᱭ ᱵᱟᱲᱟᱭ ᱜᱮᱭᱟ ᱟᱨᱦᱚ ᱧᱩᱛᱩᱢ ᱵᱟᱨᱭᱟ ᱯᱮᱭᱟ ᱫᱚ ᱟᱫᱚ ᱵᱟᱹᱞᱤᱧ ᱵᱟᱲᱟᱭᱟ ᱚᱱᱟ ᱨᱚᱧᱡᱤᱛ ᱦᱩᱲᱩ ᱠᱚ ᱟᱨ ᱪᱮᱫ ᱠᱚ ᱧᱩᱛᱩᱢ ᱠᱚ ᱢᱮᱱᱟᱜ ᱜᱮᱭᱟ ᱛᱚ
ᱦᱮᱸ ᱦᱮᱸ ᱦᱮᱸ।
ᱦᱳᱭ ᱚᱱᱟ ᱦᱩᱲᱩ ᱠᱚ ᱨᱚᱦᱚᱭ ᱵᱟᱲᱟᱭ ᱜᱮᱭᱟ।
ᱦᱩᱸ
ᱦᱳᱭ ᱜᱚᱝᱠᱮ ᱫᱤᱭᱮ ᱟᱹᱵᱤᱱ ᱫᱚ ᱢᱟᱱᱮ ᱨᱚᱦᱚᱭ ᱵᱤᱱ ᱛᱚᱞᱟ ᱠᱚᱵᱤᱱ ᱮ ᱮᱨ ᱵᱟᱲᱟ ᱠᱮᱫ ᱛᱮ?
ᱦᱮᱸ ᱱᱚᱛᱮ ᱫᱚ ᱮᱨ ᱫᱚ ᱦᱩᱭ ᱵᱟᱲᱟᱭᱮᱱᱟ ᱛᱷᱚᱲᱟ ᱞᱟᱦᱟ ᱧᱚᱜ ᱜᱮ ᱟᱫᱚ ᱱᱤᱛᱚᱜ ᱫᱚ ᱞᱟᱦᱟ ᱴᱷᱤᱠ ᱛᱮ ᱫᱟᱜᱮᱜ ᱠᱟᱱ ᱛᱟᱦᱮᱱᱟ ᱥᱮ ᱛᱚ ᱱᱚᱛᱮ ᱫᱟᱜ ᱡᱟᱹᱥᱛᱤ ᱫᱟᱜ ᱞᱮᱠᱷᱟᱡ ᱫᱟᱜ ᱟᱸᱻ ᱢᱟᱱᱮ ᱜᱤᱰᱤ ᱨᱮᱱᱟᱜ ᱡᱟᱭᱜᱟ ᱚᱱᱠᱟ ᱵᱟᱝ ᱛᱟᱦᱮᱱᱟ ᱴᱷᱤᱠ ᱛᱤᱡᱩᱯᱟᱹᱭ ᱠᱚ ᱯᱮᱨᱮᱡᱚᱜᱼᱟ ᱟᱫᱚ ᱱᱤᱛᱚᱜ ᱵᱟᱨᱯᱮ ᱫᱤᱱ ᱠᱷᱚᱱ ᱫᱚᱭ ᱥᱤᱛᱩᱝ ᱵᱟᱭ ᱴᱷᱤᱠ ᱠᱟᱜ ᱫᱚ ᱱᱚᱜᱼᱚᱭ ᱱᱤᱛᱚᱜ ᱫᱚ ᱵᱟᱹᱭᱦᱟᱹᱲ ᱠᱚᱨᱮᱜ ᱜᱮ ᱮ ᱠᱟᱹᱢᱤ ᱦᱩᱭᱩᱜ ᱠᱟᱱᱟ ᱞᱟᱹᱦᱩᱫ ᱵᱟᱲᱟ ᱠᱚ। ᱦᱮᱸ। ᱟᱨ ᱛᱷᱚᱲᱟ ᱫᱤᱱ ᱵᱟᱨᱯᱮ ᱫᱤᱱ ᱛᱟᱭᱚᱢ ᱠᱷᱟᱱᱜᱮ ᱨᱚᱦᱚᱭ ᱠᱚ ᱮᱦᱚᱵ ᱦᱩᱭᱩᱜᱼᱟ
ᱦᱮᱸ
ᱛᱟᱞᱷᱮ ᱟᱯᱮ ᱫᱤᱥᱚᱢ ᱥᱮᱫ ᱫᱚ ᱛᱚᱞᱟ ᱠᱚ ᱞᱟᱹᱭᱟ ᱠᱚ ᱥᱮ ᱟᱯᱷᱚᱨ ᱠᱚᱠᱚ ᱞᱟᱹᱭ ᱵᱟᱲᱟᱭ ᱜᱮᱭᱟ
ᱟᱞᱮ ᱥᱮᱫ ᱫᱚ ᱟᱯᱷᱚᱨ ᱠᱚ ᱢᱮᱱᱟ
ᱦᱳᱭ ᱟᱸᱡᱚᱢ ᱵᱟᱲᱟ ᱦᱩᱭᱱᱟ ᱟᱯᱷᱚᱨ ᱠᱚᱠᱚ ᱢᱮᱱ ᱜᱮᱭᱟ
ᱦᱮᱸ ᱦᱮᱸ ᱟᱞᱮᱥᱮᱫ ᱫᱚ, ᱚᱱᱟ ᱛᱚᱞᱟ ᱫᱚ ᱵᱟᱠᱚ ᱨᱚᱲᱟ, ᱵᱟ ᱟᱭᱢᱟ ᱦᱚᱲᱜᱮ ᱡᱟᱹᱥᱛᱤ ᱵᱟᱠᱚ ᱵᱩᱡᱷᱟᱹᱣ-ᱟ᱾ ᱚᱱᱠᱟ ᱨᱚᱲ, ᱦᱮᱸ ᱵᱟᱠᱚ ᱵᱩᱡᱷᱟᱹᱣ ᱜᱮᱭᱟ, ᱚᱱᱠᱟ ᱫᱚ᱾ ᱟᱞᱮ ᱥᱮᱫ ᱫᱚᱠᱚ ᱢᱮᱱᱟ᱾ ᱦᱩᱲᱩ ᱟᱯᱷᱚᱨ᱾
ᱦᱩᱲᱩ ᱟᱠᱦᱚᱨ ᱵᱟᱝ? ᱟᱹᱞᱤᱧ ᱦᱚᱞᱤᱧ ᱯᱳᱭᱞᱳ, ᱯᱳᱭᱞᱳ ᱫᱚ ᱟᱸᱡᱚᱢ ᱛᱮᱫᱚ ᱟᱹᱞᱤᱧ ᱦᱚᱸ ᱠᱟᱴᱤᱡ ᱞᱤᱧ ᱢᱟᱱᱮ ᱵᱩᱡᱽᱛᱮ ᱮᱴᱠᱮᱸ ᱴᱚᱸᱬᱮᱸ ᱵᱩᱡᱟᱹ ᱟᱫᱚᱱᱦᱟ-ᱜ ᱠᱚᱟᱫᱚ ᱟᱠᱚᱛᱮ ᱤᱭᱟᱹ ᱠᱚ ᱜᱟᱛᱮ ᱠᱚᱲᱟ ᱠᱚ ᱢᱮᱛᱟ-ᱜ ᱢᱮᱱᱟᱜ ᱠᱚᱣᱟ᱾ ᱟᱫᱚ ᱚᱱᱮ ᱫᱤᱥᱚᱢ ᱥᱮᱫ ᱠᱷᱳᱱ ᱜᱮ, ᱟᱫᱚ ᱩᱱᱠᱩ ᱜᱮ ᱞᱟᱹᱭ ᱵᱟᱲᱟᱭ᱾ ᱚ ᱛᱚᱞᱟ ᱫᱚ ᱟᱯᱷᱚᱨ ᱦᱚᱸᱠᱚ ᱞᱟᱹᱭ ᱵᱟᱲᱟᱭ ᱜᱮᱭᱟ᱾
ᱦᱩᱸ ᱦᱩᱸ
ᱟᱭᱢᱟ ᱠᱤᱪᱷᱩ ᱣᱟᱰ ᱠᱚ ᱢᱮᱱᱟᱜ ᱜᱮᱭᱟ᱾ ᱟᱫᱚ ᱚᱱᱟ ᱠᱚᱼᱫᱚ ᱠᱟᱹᱴᱤᱡ ᱦᱟᱱᱛᱮ ᱱᱟᱛᱮ ᱜᱮᱭᱟ᱾
ᱦᱮᱸ, ᱦᱮᱸ, ᱦᱮᱸ ᱦᱮᱸ᱾
ᱫᱤᱭᱮ ᱜᱚᱝᱠᱮ ᱛᱟᱦᱚᱞᱮ ᱟᱫᱚ ᱛᱮᱦᱮᱧ ᱫᱚ ᱛᱤᱠᱤᱱ ᱥᱮᱫ ᱫᱚ ᱪᱮᱫ ᱠᱚ ᱡᱚᱢ ᱵᱟᱲᱟ ᱦᱩᱭᱱᱟ᱾
ᱦᱚᱸ ᱛᱮᱤᱦᱤᱧ ᱫᱚ ᱛᱤᱠᱤᱱ ᱥᱮᱫ ᱫᱚ ᱫᱟᱠᱟ ᱠᱚᱜᱮ ᱟᱨ ᱩᱛᱩ ᱫᱚ ᱛᱟᱦᱮᱸ ᱠᱟᱱᱟ᱾ ᱟᱨ ᱤᱱᱟ ᱢᱤᱨᱟᱢᱤᱥ ᱦᱸ ᱥᱚᱵᱡᱤ ᱫᱚ ᱦᱚᱭ ᱵᱷᱽᱤᱱᱰᱤ ᱛᱟᱦᱮᱸ ᱠᱟᱱᱟ᱾ ᱫᱟᱹᱞ ᱟᱹᱞᱩ- ᱚᱱᱟ ᱠᱚ ᱛᱟᱦᱮᱸ ᱠᱟᱱᱟ᱾ ᱦᱩᱸ
ᱦᱮᱸ
ᱟᱨ ᱟᱢᱫᱚ ᱜᱚᱝᱠᱮ ᱪᱮᱫ ᱠᱚᱢ ᱡᱚᱢ ᱵᱟᱲᱟ ᱠᱮᱜᱼᱟ ᱾ ᱦᱟᱸᱜ
ᱟᱞᱮ ᱫᱚ ᱜᱚᱝᱠᱮ ᱛᱤᱦᱮᱧ ᱫᱚᱸ ᱥᱚᱲᱮ ᱞᱮ ᱠᱚᱨᱟᱣ ᱞᱟᱜᱼᱟ᱾ ᱡᱤᱞ ᱥᱚᱲᱮ ᱜᱮ
ᱦᱮᱸ ᱦᱚᱸ ᱟᱪᱦᱟ ᱟᱪᱷᱟ᱾
ᱟᱫᱚ ᱡᱟᱹᱯᱩᱫ ᱦᱚᱸᱜᱭ ᱫᱟᱜ ᱡᱟᱹᱯᱩᱫ ᱫᱚ᱾ ᱡᱚᱢ ᱵᱟᱲᱟ᱾ ᱵᱷᱽᱟᱜᱮ ᱢᱚᱸᱡᱽ ᱜᱮ ᱵᱩᱡᱷᱟᱹᱜ ᱜᱮᱭᱟ᱾ ᱟᱫᱚ ᱠᱚᱨᱟᱣ ᱵᱟᱲᱟᱭ ᱞᱮᱭᱟᱞᱮ᱾ ᱱᱦᱟᱸᱜ
ᱦᱮᱸ ᱦᱮᱸ ᱦᱮᱸ ᱦᱮᱸ
ᱦᱳᱭ
ᱦᱩᱸ
ᱦᱚᱱᱮᱜᱮ ᱟᱫᱚ ᱜᱚᱝᱠᱮ ᱛᱟᱦᱚᱞᱮ ᱤᱭᱟᱹ ᱥᱳᱲᱮᱸ ᱠᱚᱯᱮ ᱤᱥᱤᱱ ᱵᱟᱲᱟᱭ ᱜᱮᱭᱟ ᱾ ᱥᱮ ᱚᱲᱟᱜ ᱠᱚᱨᱮ ᱫᱚ
ᱦᱮᱸ ᱦᱮᱸ ᱥᱩᱲᱟᱹ ᱠᱚ ᱦᱩᱭᱩᱜ ᱜᱮᱭᱟ᱾ ᱡᱚᱠᱷᱚᱱ ᱜᱮ ᱥᱩᱲᱟᱹ ᱡᱚᱢ ᱥᱟᱜᱱᱟ ᱦᱟ ᱚᱲᱟᱜ ᱚᱲᱟᱜ ᱨᱮᱱ ᱩᱱᱠᱩ ᱫᱚ ᱡᱟᱹᱥᱛᱤ ᱫᱚ ᱥᱩᱲᱟᱹ ᱫᱚ, ᱚᱱᱟ ᱯᱟᱣᱨᱟ ᱥᱩᱲᱟᱹ ᱠᱚ ᱠᱩᱥᱤᱭᱟᱜᱼᱟ ᱾ᱯᱟᱣᱨᱟ - ᱯᱟᱣᱨᱟ ᱩᱸᱜᱚ ᱯᱟᱣᱨᱟ ᱥᱤᱢ ᱯᱟᱣᱨᱟ ᱪᱮᱬᱮᱸ
ᱯᱟᱣᱨᱟ ᱥᱮᱢ ᱯᱟᱣᱨᱟ ᱪᱮᱬᱮᱸ ᱡᱟᱦᱟᱸᱭ ᱠᱚ, ᱡᱟᱦᱟᱸᱭ ᱠᱚ ᱢᱟᱱᱮ ᱚᱲᱟᱜ ᱠᱚᱨᱮ ᱠᱚ, ᱛᱟᱦᱮᱱ ᱵᱟᱲᱟᱭ ᱜᱮᱭᱟ᱾
ᱦᱳᱭ, ᱦᱳᱭ, ᱦᱳᱭ, ᱦᱳᱭ ᱦᱸ ᱩᱱᱠᱩ ᱯᱟᱣᱨᱟ ᱪᱮᱬᱮᱸ ᱜᱮ ᱥᱩᱲᱟᱹᱦᱩᱭᱩᱼᱜ ᱟ ᱾ ᱯᱟᱣᱨᱟ ᱥᱩᱲᱟᱹ ᱫᱚ ᱵᱚᱞᱮ ᱥᱤᱵᱤᱞ ᱜᱮᱭᱟ ᱡᱟᱹᱥᱛᱤ᱾
ᱥᱤᱵᱤᱞ ᱜᱮᱛᱚ ᱵᱟᱝ, ᱟᱞᱤᱧ ᱫᱚ ᱵᱞᱤᱧ ᱡᱚᱢ ᱵᱟᱲᱟ ᱟᱠᱟ ᱟ ᱱᱟᱜ? ᱟᱫᱚ ᱜᱚᱝᱠᱮ ᱛᱟᱦᱚᱞᱮ ᱩᱱᱠᱩ ᱫᱚ, ᱛᱤᱱᱟᱹᱜ ᱡᱤᱞ ᱠᱚ ᱦᱩᱭᱩᱼᱜ ᱛᱟᱭᱟ ᱾ᱩᱱᱠᱩ ᱫᱚ
ᱟᱫᱚᱜ ᱚᱱ ᱚᱝᱠᱟᱜᱤ ᱵᱟᱨᱭ-ᱟ ᱯᱮᱭ-ᱟ ᱤᱭᱟᱹ ᱠᱚ ᱡᱳᱲᱟ᱾ ᱜᱚᱡ ᱠᱚ ᱡᱚᱲᱟ ᱦᱸ ᱢᱤᱫᱴᱤᱡ ᱛᱮᱫᱚ ᱵᱟᱝ ᱠᱩᱞᱟᱹᱜᱼᱟ ᱥᱮ, ᱟᱫᱚ ᱚᱱᱠᱟ ᱰᱷᱮᱨ ᱧᱚᱜ ᱵᱚᱞᱮ ᱦᱮᱸ
ᱟᱫᱚ ᱩᱱᱠᱩ ᱫᱚ, ᱟᱹᱥᱩᱞ ᱠᱚᱜᱮ ᱥᱮ
ᱟᱸ ᱟᱞᱮ ᱫᱚ ᱵᱟᱞᱮ ᱟᱹᱥᱩᱞ ᱠᱟᱜ ᱠᱚᱣᱟ ᱴᱚᱞᱟ ᱠᱚᱨᱮ ᱠᱚ ᱟᱹᱥᱩᱞ ᱠᱟᱜ ᱠᱚᱜᱮᱭᱟ ᱟᱭᱢᱟ ᱦᱚᱲᱜᱮ ᱾ ᱟᱫᱚ ᱚᱸᱰᱮ ᱠᱷᱚᱱ ᱜᱩ ᱴᱷᱮᱱ ᱠᱤᱨᱤᱧ ᱟᱹᱜᱩ ᱦᱩᱭᱩᱜᱼᱟ ᱟᱨ ᱚᱠᱟ ᱫᱚ ᱢᱟᱱᱮ ᱦᱟᱹᱴᱭᱟᱹ ᱠᱷᱚᱱ ᱠᱤᱨᱤᱧ ᱟᱹᱜᱩ ᱦᱩᱭᱩᱜᱼᱟ ᱾
ᱪᱮᱫᱠᱟ ᱠᱚ ᱫᱟᱢᱚᱜᱼᱟ ᱜᱚᱝᱠᱮ ᱩᱱᱠᱩ ᱫᱚ?
ᱟᱸ ᱟᱞᱮ ᱥᱮᱫ ᱫᱚ ᱱᱮᱛᱟᱨ ᱫᱚ ᱟᱸ ᱩᱱᱠᱩ ᱞᱟᱹᱴᱩ ᱧᱚᱜ ᱠᱚᱫᱚ ᱡᱚᱲᱟ ᱨᱮ ᱥᱟᱲᱮ ᱛᱤᱱᱥᱚ ᱠᱷᱚᱡ ᱟᱨ ᱩᱱᱠᱩ ᱠᱟᱹᱴᱤᱡ ᱧᱚᱜ ᱠᱚᱫᱚ ᱟᱲᱟᱭ ᱥᱚ ᱜᱟᱱ ᱾
ᱚ ᱟᱪᱪᱷᱟ ᱟᱪᱪᱷᱟ ᱛᱟᱦᱚᱞᱮ ᱮᱢ ᱥᱤᱢ ᱠᱚᱣᱟᱜ ᱠᱟᱪᱷᱟ ᱠᱟᱪᱷᱤ ᱜᱮ ᱫᱟᱢ ᱜᱮ ᱾ ᱢᱟᱱᱮ ᱠᱟᱹᱣᱰᱤ ᱠᱚᱫᱚ ᱦᱟᱛᱟᱣ ᱜᱮᱭᱟ ᱥᱮ,
ᱠᱟᱹᱣᱰᱤ ᱠᱚᱫᱚ ᱥᱤᱢ ᱠᱚ
ᱞᱮᱠᱟᱜᱮ ᱛᱟᱦᱚᱞᱮ ᱜᱚᱝᱠᱮ ᱥᱤ ᱥᱤᱢ ᱡᱮᱞ ᱵᱤᱱ ᱠᱩᱥᱤᱭᱟᱜ ᱜᱮᱭᱟ ᱥᱮ ᱚᱱᱟ ᱯᱟᱣᱨᱟ ᱢᱟᱱᱮ ᱪᱮᱬᱮ ᱡᱷᱤᱞ? ᱠᱩᱥᱤ ᱵᱟᱲᱟ ᱦᱩᱭᱩᱜᱼᱟ ᱟᱹᱞᱤᱧ ᱫᱚ ᱯᱟᱭᱨᱟ ᱡᱤᱞ ᱛᱚ ᱵᱟᱹᱞᱤᱧ ᱡᱚᱢ ᱵᱟᱲᱟ ᱟᱠᱟᱫᱟ ᱚᱱᱟ ᱤᱪᱷᱟᱹ ᱠᱟᱛᱮ ᱠᱩ ᱠᱩᱞᱞᱤ ᱵᱟᱲᱟᱭᱮᱫ ᱵᱮᱱᱟᱞᱤᱧ ᱾
ᱦᱩᱸ ᱦᱩᱸ ᱾ ᱚᱸ ᱚᱲᱟᱜ ᱨᱮ ᱚᱱᱠᱟ ᱡᱚᱢ ᱫᱚ ᱚᱲᱟᱜ ᱨᱮᱱ ᱦᱚᱲ ᱛᱩᱞᱩᱡ ᱫᱚ ᱥᱤᱢ ᱡᱤᱞ ᱜᱮ ᱢᱤᱞᱟᱹᱜᱼᱟ ᱟᱫᱚ ᱥᱤᱢ ᱡᱤᱞ ᱦᱚᱸ ᱠᱩᱥᱤᱭᱟᱜ ᱦᱩᱭᱩᱜ ᱜᱮᱭᱟ ᱠᱤᱱᱛᱩ ᱥᱤᱢ ᱡᱤᱞ ᱠᱷᱚᱱ ᱫᱚ ᱤᱧ ᱫᱚ ᱡᱟᱹᱥᱛᱤ ᱫᱚ ᱥᱩᱠᱨᱤ ᱡᱤᱞ ᱟᱨ ᱰᱟᱺᱝᱨᱟ ᱡᱤᱞᱤᱧ ᱠᱩᱥᱤᱭᱟᱜᱼᱟ᱾
ᱥᱩᱠᱨᱤ ᱡᱤᱞ ᱢᱟ ᱟᱭᱢᱟ ᱦᱚᱲ ᱠᱚ ᱠᱩᱥᱤᱭᱟᱜ ᱜᱮᱭᱟ ᱜᱚᱢᱠᱮ ᱱᱤᱡᱮ ᱦᱚᱸ ᱥᱩᱠᱨᱤ ᱡᱤᱞ ᱫᱚ ᱟᱞᱟᱫᱟ
ᱦᱩᱸ ᱦᱩᱸ ᱦᱩᱸ ᱦᱩᱸ ᱦᱩᱸ ᱾
ᱰᱟᱺᱝᱨᱤ ᱠᱚᱜᱮ ᱛᱚ ᱟᱫᱚ ᱜᱚᱡ ᱵᱟᱲᱟ ᱠᱚᱣᱟ ᱠᱚ ᱚᱱᱛᱮ ᱠᱩᱴᱟᱹᱢ ᱵᱟᱲᱟ ᱠᱚᱣᱟ ᱾
ᱦᱮᱸ ᱱᱚᱛᱮ ᱜᱚᱡ ᱠᱚᱣᱟ ᱠᱚ ᱾
ᱢᱟᱱᱮ ᱯᱟᱛᱟ ᱯᱚᱨᱚᱵ ᱠᱚᱨᱮ ᱜᱮ ᱥᱮ ᱮᱢᱱᱤ ᱤᱭᱮ ᱨᱮ
ᱵᱟᱝᱠᱟ ᱰᱟᱝ ᱰᱟᱝᱺᱨᱟ ᱠᱚᱨᱮ ᱫᱚ ᱛᱷᱚᱲᱟ ᱱᱮᱛᱟᱨ ᱫᱚ ᱤᱭᱟᱹ ᱠᱚᱜᱮ ᱦᱮᱸ ᱚᱱᱠᱟ ᱧᱮᱞᱚᱜ ᱠᱟᱱᱛᱮ ᱢᱟᱱᱮ ᱮᱱᱠᱩ ᱜᱚᱡ ᱠᱚᱜᱮᱭᱟ ᱚᱱᱠᱟ ᱵᱷᱤᱛᱨᱤ ᱧᱚᱜ ᱠᱚᱨᱮ
ᱟᱪᱪᱷᱟ ᱟᱵᱚ ᱥᱟᱱᱛᱟᱲ ᱦᱚᱲ ᱜᱮ ᱥᱮ ᱟᱫᱚ ᱛᱩᱲᱩᱠ ᱟᱛᱳ ᱠᱚᱦᱚᱸ ᱢᱟᱱᱮ ᱢᱮᱱᱟᱜᱼᱟ, ᱪᱷᱟᱹᱛᱤᱠ ᱟᱛᱳ ᱠᱚ᱾
ᱟᱸ ᱩᱱᱠᱩ ᱪᱷᱟᱹᱛᱤᱠ ᱟᱹᱛᱩ ᱠᱚᱦᱚᱸ ᱟᱨ ᱩᱱᱠᱩ ᱟᱵᱚ ᱦᱚᱲ ᱠᱚᱦᱚᱸ ᱡᱚᱛᱚ ᱜᱮᱠᱚ ᱜᱚᱡ ᱠᱚᱣᱟ ᱡᱚᱛᱚ ᱜᱮ ᱾ ᱠᱩ ᱡᱚᱢ ᱠᱚᱣᱟ ᱦᱩᱸ ᱾
ᱯᱟᱣᱨᱟ ᱡᱷᱤᱞ ᱦᱚᱸ ᱟᱸᱡᱚᱢ ᱵᱟᱲᱟ ᱠᱟᱫᱟᱞᱤᱧ ᱟᱹᱰᱤ ᱠᱚ ᱜᱩᱱ ᱠᱚ ᱢᱮᱱᱟᱜ ᱜᱮᱭᱟ ᱾
ᱦᱮᱸ ᱦᱮᱸ ᱦᱮᱸ ᱾
ᱚᱱᱟ ᱡᱤᱞ ᱦᱚᱸ ᱟᱹᱰᱤ ᱠᱤᱪᱷᱩ ᱜᱮ ᱢᱟᱱᱮ ᱨᱳᱜᱽ ᱠᱚᱦᱚᱸ ᱪᱷᱟᱲᱟᱣ ᱜᱮᱭᱟᱭ ᱪᱮᱛᱟᱱ ᱾
ᱦᱩᱸ ᱾
ᱦᱳᱭ ᱾
ᱟᱪᱪᱷᱟ ᱜᱚᱝᱠᱮ ᱚᱸᱰᱮ ᱫᱚ ᱰᱟᱺᱝᱨᱟ ᱡᱤᱞ ᱫᱚᱯᱮ ᱡᱚᱢ ᱜᱮᱭᱟ ᱥᱮ ᱵᱟᱝ?
ᱦᱳᱭ ᱡᱚᱢ ᱵᱟᱲᱟ ᱦᱩᱭᱩᱜ ᱜᱮᱭᱟ ᱾
ᱦᱮᱸ ᱦᱮᱸ ᱦᱮᱸ᱾
ᱱᱚᱣᱟ ᱦᱟᱴ ᱠᱚᱨᱮ ᱜᱮ ᱧᱟᱢᱚᱜ ᱵᱟᱲᱟᱜ ᱜᱮᱭᱟ ᱟᱨ ᱴᱩᱠ ᱴᱟᱠ ᱠᱷᱟᱱ ᱨᱮ ᱪᱷᱟᱛᱤᱠ ᱤᱭᱟᱹ ᱠᱚ ᱟᱠᱷᱨᱤᱧ ᱵᱟᱲᱟᱭ ᱜᱮᱭᱟ ᱠᱚ ᱟᱨᱠᱤ ᱫᱚᱠᱟᱱ ᱠᱚ ᱢᱮᱱᱟᱜ ᱛᱟᱠᱚ ᱜᱮᱭᱟ ᱾ ᱟᱫᱚ ᱩᱱᱠᱩ ᱴᱷᱮᱱ ᱠᱷᱚᱱᱜᱮ ᱠᱤᱨᱤᱧ ᱟᱹᱜᱩ ᱵᱟᱲᱟ ᱠᱟᱛᱮ ᱮᱫ ᱟᱫᱚ ᱡᱚᱢ ᱫᱚ ᱡᱚᱢ ᱦᱚᱲ ᱜᱮᱭᱟ ᱯᱤᱠᱱᱤᱠ ᱦᱚᱸ ᱯᱤᱠᱱᱤᱠ ᱜᱮᱭᱟᱞᱮ ᱾
ᱦᱚᱸ ᱦᱚᱸ ᱦᱚᱸ ᱟᱪᱪᱷᱟ ᱾ ᱟᱞᱮ ᱚᱲᱟᱜ ᱨᱮᱱ ᱫᱚ ᱡᱤᱞ ᱫᱚ ᱚᱠᱚᱭ ᱦᱚᱸ ᱵᱟᱠᱚ ᱡᱚᱢᱟ᱾ ᱵᱟ ᱵᱟᱠᱚ ᱡᱚᱢ ᱜᱮᱭᱟ ᱠᱷᱟᱹᱞᱤ ᱤᱧ ᱢᱚᱛᱚᱡ ᱜᱮ᱾
ᱟᱞᱮ ᱫᱚ ᱡᱚᱢ ᱫᱚ ᱡᱚᱢ ᱵᱟᱲᱟᱟᱭ ᱜᱮᱭᱟ ᱠᱚ᱾ ᱟᱫᱚ ᱡᱷᱚᱴᱚ ᱟᱚᱲ ᱜᱮ ᱡᱚᱢ ᱵᱟᱲᱟᱭ ᱜᱮᱭᱟ ᱠᱚ᱾
ᱦᱩᱸ ᱦᱸ ᱦᱩᱸ ᱦᱩᱸ ᱦᱩᱸ ᱟᱞᱮ ᱦᱚᱸ ᱞᱟᱦᱟ ᱠᱩᱱᱠᱩ ᱮ ᱜᱚᱲᱚᱢ ᱦᱟᱲᱟᱢᱮ ᱛᱟᱦᱮᱸ ᱠᱟᱱᱟ ᱤᱱᱟᱹ ᱠᱟ ᱠᱟᱛᱮᱫ ᱡᱟᱭ ᱫᱟᱫᱟᱭ ᱛᱟᱦᱮᱸ ᱠᱟᱱᱟ ᱵᱚ ᱡᱟᱭᱫᱟᱫᱟ ᱢᱟ ᱧᱮᱞ ᱛᱤᱭᱳᱜ ᱢᱟ ᱵᱟᱝ ᱦᱩᱭ ᱞᱮᱱᱟ ᱞᱟᱹᱭ ᱟᱠᱠᱚ ᱟᱫᱚ ᱜᱚᱲᱚᱢ ᱦᱟᱲᱟᱢ ᱛᱟᱦᱮᱸᱠᱟᱱᱟ ᱩᱱᱤ ᱦᱚᱸ ᱟᱹᱰᱤ ᱰᱚᱸ ᱮ ᱡᱚᱢᱮᱫ ᱠᱟᱱ ᱛᱟᱦᱮᱱᱟ᱾ ᱟᱫᱚ ᱩᱱᱤ ᱴᱷᱮᱡ ᱠᱷᱚᱱ ᱜᱮ ᱤᱧ ᱫᱚ ᱩᱱᱤᱜᱮ ᱡᱚᱢᱮ ᱦᱮᱣᱟ ᱦᱚᱪᱚ ᱠᱟᱹᱫᱤᱧᱟ᱾
ᱦᱳᱭ
ᱟᱫᱚᱭ ᱞᱟᱹᱭᱟ ᱰᱟᱝᱨᱟ ᱡᱤᱞ ᱨᱮᱫᱚ ᱟᱹᱰᱤ ᱫᱟᱲᱮ ᱢᱮᱱᱟᱜ ᱟᱭᱟ᱾ ᱚᱱᱠᱟ ᱦ ᱟᱫᱚ ᱩᱱᱤ ᱯᱟᱸᱡᱟ ᱯᱟᱸᱡᱟ ᱛᱧ
ᱱᱮᱛᱟᱨ ᱫᱟᱲᱮ ᱫᱚ ᱫᱟᱲᱮ ᱵᱩᱡᱷᱟᱹᱜ ᱜᱮᱭᱟ ᱡᱚᱢ ᱞᱮᱠᱷᱟᱱ ᱫᱚ᱾
ᱦᱮᱸ ᱦᱮᱸ ᱦᱮᱸ
ᱟᱫᱚ ᱞᱟᱦᱟ ᱛᱮᱱ ᱦᱚᱲ ᱢᱟ ᱠᱚ ᱡᱷᱚᱛᱚ ᱠᱚᱜᱮ ᱡᱚᱢ ᱠᱮᱭᱟ ᱠᱚ ᱾ ᱰᱟᱹᱝᱨᱤ ᱡᱤᱞ ᱥᱩᱠᱨᱤ ᱡᱤᱞ ᱚᱲᱟᱜ ᱚᱲᱟᱜ ᱛᱚ ᱛᱟᱦᱮᱸ ᱛᱚ ᱛᱟᱦᱮᱸ ᱠᱟᱱ ᱜᱮᱭᱟ ᱠᱚ ᱱᱤᱛᱚᱜ ᱾
ᱦᱮᱸ ᱦᱮᱸ
ᱛᱚᱠᱷᱚᱱ ᱫᱚ ᱱᱮᱛᱟᱨ ᱜᱮ ᱟᱹᱰᱤ ᱦᱚᱲ ᱠᱚ ᱡᱚᱢ ᱫᱚ ᱵᱟᱠᱚ ᱢᱟᱱᱮ ᱵᱟᱠᱚ ᱡᱚᱢ ᱫᱟᱠᱚ᱾ ᱞᱟᱦᱟ ᱨᱮᱱ ᱟᱵᱚ ᱥᱟᱱᱛᱟᱲ ᱥᱚᱢᱟᱡᱽ ᱨᱮᱱ ᱦᱚᱲ ᱫᱚ ᱡᱚᱛᱚ ᱜᱮᱠᱚ ᱡᱚᱢ ᱠᱮᱭᱟ᱾
ᱦᱚᱸ ᱦᱚᱸ
ᱡᱮᱢᱚᱱ ᱡᱟᱢᱵᱽᱲᱩ ᱡᱤᱞ ᱠᱚ ᱱᱮᱛᱟᱨ ᱫᱚ ᱟᱫᱚ ᱡᱟᱸᱵᱽᱲᱩ ᱡᱤᱞ ᱡᱚᱢ ᱠᱚ ᱵᱟᱹᱱᱩᱜ ᱠᱚᱣᱟ᱾
ᱦᱚᱸ ᱦᱚᱸ ᱦᱚᱸ᱾
ᱞᱟᱦᱟ ᱛᱮᱫᱚ ᱟᱞᱮᱥᱮᱫ ᱫᱚ ᱜᱚᱢᱠᱮ ᱩᱱᱠᱩ ᱡᱟᱹᱟᱢᱲᱩ ᱡᱤᱞ ᱤᱱᱟᱹ ᱠᱟᱛᱮᱫ ᱩᱱᱠᱩ ᱩᱱᱠᱩ ᱵᱚᱰᱟ ᱵᱤᱧ ᱠᱚᱦᱚᱸ,
ᱦᱳᱭ
ᱩᱱᱠᱩ ᱡᱚᱢᱮᱫ ᱠᱚ ᱦᱳᱭ ᱦᱳᱭ ᱟᱨ ᱟᱨ ᱜᱚᱲᱚᱢ ᱦᱟᱲᱟᱢ ᱠᱚ ᱠᱚ ᱛᱟᱦᱮᱸ ᱠᱟᱱᱟ ᱩᱱᱠᱩ ᱠᱚᱫᱚ ᱚᱱᱟ ᱠᱚᱫᱚ ᱟᱹᱰᱤ ᱢᱟᱨ ᱠᱚ ᱡᱚᱢᱮᱫ ᱠᱟᱱ ᱛᱟᱦᱮᱱᱟ ᱤᱧᱦᱚᱸ ᱩᱱ ᱡᱚᱠᱷᱚᱡ ᱫᱚ ᱠᱟᱹᱴᱤᱡ ᱧᱚᱜ ᱛᱟᱦᱮᱸ ᱠᱟᱱᱟ ᱾ ᱛᱟᱦᱮᱸ ᱠᱟᱹᱱᱟᱹᱧ ᱾ ᱦᱸ ᱟᱫᱚ ᱩᱱᱠᱩ ᱠᱚ ᱥᱟᱞᱟᱜ ᱡᱚᱢ ᱦᱩᱭᱩᱜ ᱠᱟᱱ ᱛᱟᱦᱮᱱᱟ ᱟᱫᱚ ᱱᱮᱛᱟᱨ ᱫᱚ ᱵᱟᱹᱭ ᱵᱟᱹᱭᱛᱮ ᱦᱚᱲ ᱚᱱᱟ ᱠᱚᱠᱚ ᱵᱟᱹᱜᱤ ᱧᱚᱜ ᱜᱮᱭᱟ ᱥᱮ
ᱦᱳᱭ ᱵᱷᱟᱹᱜᱤ ᱧᱚᱜ ᱜᱮ ᱦᱳᱭ ᱦᱳ ᱟᱹᱵᱤᱱ ᱵᱤᱱ ᱡᱚᱢ ᱵᱟ ᱪᱟᱠᱷᱟ ᱵᱟᱲᱟ ᱠᱟᱫᱟ ᱵᱤᱱ ᱵᱟᱝ?
ᱦᱮᱸ ᱦᱮᱸ ᱮᱭ ᱮᱠᱮ ᱡᱚᱢ ᱦᱩᱭ ᱠᱟᱱᱟ᱾
ᱟᱹᱞᱤᱧ ᱫᱚ ᱦᱩᱰᱤᱧ ᱠᱷᱚᱱ ᱜᱮ ᱫᱚᱢᱮ ᱞᱤᱧ ᱵᱚᱛᱚᱨ ᱵᱟᱲᱟ ᱠᱚᱣᱟᱞᱤᱧ ᱵᱤᱝ ᱠᱚ ᱟᱨ ᱧᱮᱞ ᱫᱚ ᱧᱮᱞ ᱟᱠᱟᱱ ᱚᱸᱰᱮ ᱠᱩᱢᱟᱹᱝ ᱦᱚᱲᱮ ᱛᱟᱦᱮᱸ ᱠᱟᱱᱟᱭ ᱢᱤᱫᱴᱟᱝ ᱡᱷᱤ ᱦᱚᱲ ᱟᱨ ᱠᱩᱢᱟᱝ ᱦᱚᱲ ᱩᱱᱠᱤᱱ ᱜᱮᱛᱚ ᱟᱛᱳ ᱨᱮᱫᱚ ᱩᱱᱠᱤᱱ ᱜᱮᱠᱤᱱ ᱡᱚᱢ ᱵᱟᱲᱟᱭ ᱠᱤᱱ ᱵᱟᱝᱠᱷᱟᱱ ᱫᱚ ᱟᱛᱳ ᱨᱮᱫᱚ ᱟᱫᱚ ᱡᱟᱢᱵᱽᱲᱩ ᱫᱚ ᱚᱱᱠᱟ ᱫᱚ ᱵᱟᱠᱚ ᱡᱚᱢ ᱵᱟᱲᱟ ᱠᱚᱣᱟ ᱟᱫᱚ ᱩᱱᱤ ᱠᱩᱢᱟᱝ ᱦᱚᱲᱜᱮ ᱟᱫᱚ ᱫᱚᱢᱮ ᱥᱮᱸᱫᱽᱨᱟ ᱪᱟᱞᱟᱣ ᱞᱮᱠᱷᱟᱱ ᱩᱱᱤ ᱫᱚ ᱡᱟᱢᱲᱩ ᱜᱮ ᱯᱟᱸᱡᱟ ᱵᱟᱲᱟᱭ ᱠᱚᱣᱟᱭ᱾ ᱦᱮ ᱦᱚᱲ ᱫᱚ ᱥᱩᱠᱨᱤ ᱜᱩᱞᱟᱹᱭ ᱠᱚ ᱜᱚᱡ ᱠᱚᱣᱟ ᱟᱡ ᱫᱚ ᱡᱟᱢᱲᱩ ᱠᱚ ᱯᱟᱡᱟ ᱵᱟᱲᱟ ᱠᱮᱠᱚᱣᱟᱭ᱾ ᱴᱧ ᱫᱚ ᱚᱱᱮ ᱠᱚ ᱧᱮᱞ ᱫᱚᱵᱚ ᱟᱫᱚ ᱱᱮᱛᱟᱨ ᱫᱚ ᱛᱚ ᱟᱛᱳ ᱨᱮᱦᱚᱸ ᱚᱠᱟ ᱟᱛᱳ ᱨᱮᱦᱚᱸ ᱵᱟᱹᱞᱤᱧ ᱟᱸᱡᱚᱢᱮᱫᱟ ᱡᱟᱢᱵᱽᱲᱩ ᱠᱚ ᱡᱚᱢᱮᱫ ᱠᱚᱣᱟ ᱠᱚ ᱦᱤᱛᱚᱜ ᱦᱚᱸ᱾ ᱵᱚᱱᱫᱚ ᱠᱮᱫᱟ ᱠᱚ
ᱟᱸᱠ ᱟᱹᱞᱤᱧ ᱫᱚ ᱜᱚᱝᱠᱮ ᱚᱱᱟ ᱢᱟᱱᱮ ᱚᱠᱟᱴᱟᱜ ᱚᱱᱮ ᱵᱟᱡᱟᱨ᱾ ᱠᱚᱨᱮ ᱩᱱᱠᱩ ᱵᱚᱭᱞᱟᱨ ᱥᱤᱢ ᱠᱚ ᱟᱠᱷᱨᱤᱧ ᱠᱚᱣᱟ ᱥᱮ,
ᱦᱳᱭ ᱦᱳᱭ᱾
ᱚᱱᱟ ᱠᱚᱫᱚ ᱡᱟᱹᱥᱛᱤ ᱚᱱᱟ ᱢᱮᱰᱤᱥᱤᱱ ᱤᱭᱩᱥ ᱛᱮ ᱚᱱᱟ ᱠᱚᱫᱚ ᱵᱟᱹᱞᱤᱧ ᱠᱩᱥᱤᱭᱟᱜᱼᱟ ᱟᱹᱞᱤᱧ ᱫᱚ ᱩᱱᱠᱩ ᱦᱟᱠᱩ ᱠᱚ ᱪᱟᱞᱟᱱᱤ ᱠᱚ᱾ ᱵᱟᱹᱞᱤᱧ ᱡᱚᱢ ᱠᱚᱣᱟ᱾
ᱵᱟ ᱵᱟᱝ ᱚᱱᱟ ᱠᱚᱫᱚ ᱡᱚᱢ ᱦᱚᱸ ᱵᱟᱝᱜᱮ ᱵᱷᱟᱜᱮᱭᱟ ᱟᱨᱠᱤ ᱦᱚᱲᱢᱚ ᱞᱟᱹᱜᱤᱫ ᱫᱚ᱾
ᱦᱮᱸ ᱦᱮᱸ᱾ ᱚᱱᱟᱛᱮ ᱟᱹᱞᱤᱧ ᱫᱚ ᱞᱳᱠᱮᱞ ᱨᱮ ᱡᱟᱦᱟᱸ ᱵᱟᱥᱛᱤ ᱨᱮ ᱡᱟᱦᱟᱸ ᱧᱟᱢᱚᱜᱼᱟ᱾ ᱚᱱᱟ ᱜᱮᱞᱤᱧ ᱡᱚᱢᱟ᱾
ᱦᱳᱭ ᱜᱚᱝᱠᱮ ᱚᱱᱠᱟ ᱚᱱᱟ ᱫᱚ ᱟᱹᱰᱤ ᱵᱷᱟᱜᱤ ᱠᱟᱛᱷᱟ ᱜᱮᱭᱟ ᱟᱨ ᱚᱲᱟᱜ ᱠᱚᱨᱮᱱ ᱜᱮ ᱚᱱᱟ ᱠᱷᱟᱹᱛᱼᱼ ᱠᱷᱟ. ᱛᱤᱨ ᱛᱮ ᱱᱤᱭᱟᱫᱷᱟ ᱢᱟᱱᱮ ᱱᱮᱛᱟᱨ ᱫᱚ ᱪᱟᱥ ᱵᱟᱲᱟ ᱠᱟᱛᱮᱜ ᱢᱟᱱᱮ ᱥᱤᱢ ᱦᱚᱸᱼᱼ ᱟᱹᱥᱩᱞ ᱠᱚᱢᱮ ᱟᱨ ᱯᱩᱠᱷᱨᱤ ᱠᱚ ᱡᱚᱫᱤ ᱛᱟᱦᱮᱱ ᱠᱷᱟᱱ ᱚᱱᱟ ᱦᱟᱹᱠᱩ ᱠᱚᱦᱚᱸᱼᱼ ᱪᱟᱥ ᱵᱟᱲᱟ ᱠᱷᱟ. ᱛᱤᱨ ᱱᱤᱡᱮᱟᱜ ᱤᱭᱟᱹ ᱠᱚ ᱡᱚᱢᱠᱚ ᱵᱷᱟᱜᱮ᱾ ᱜᱮᱭᱟ ᱡᱟᱦᱟᱸ ᱱᱮᱛᱟᱨ ᱫᱩᱱᱭᱤᱭᱟᱹ ᱠᱚᱨᱮ ᱪᱟᱞᱟᱜ ᱠᱟᱱ ᱜᱮᱭᱟ ᱡᱚᱛᱚ ᱡᱤᱱᱤᱥ ᱨᱮᱜᱮ ᱵᱷᱮᱡᱟᱞ ᱠᱚ ᱢᱮᱱᱟᱜ ᱜᱮᱭᱟ᱾ ᱥᱚᱵᱽᱡᱤ ᱨᱮᱦᱚᱸ ᱱᱚᱛᱮ ᱦᱟᱹᱠᱩ ᱠᱚ ᱨᱮᱦᱚ ᱥᱤᱢ ᱠᱚᱨᱮ ᱦᱚ ᱥᱤᱢ ᱫᱚ ᱦᱟᱱᱮ ᱢᱤᱫᱼᱼ ᱪᱟᱸᱫᱳ ᱨᱤᱱᱤᱡ ᱥᱤᱢ ᱢᱟᱱᱮ ᱦᱳᱭᱛᱮ ᱡᱩᱫᱤ ᱦᱳᱭᱳᱜᱼᱟ ᱩᱱᱤ ᱫᱚ ᱵᱟᱨᱫᱤᱱ ᱛᱮᱜᱮ ᱠᱚ ᱠᱷᱩᱞᱟᱹᱣᱟ᱾ ᱳᱭᱮᱴ ᱠᱚ ᱵᱲᱟᱣ ᱛᱟᱭᱟ ᱤᱝᱡᱮᱠᱥᱚᱱ ᱛᱮ ᱜᱮ᱾
ᱦᱮᱸ ᱦᱮᱸ ᱦᱮᱸ ᱦᱮᱸ᱾
ᱛᱟᱯᱚᱨᱮ ᱟᱫᱚ ᱚᱱᱟ ᱠᱚᱫᱚ ᱮᱢᱱᱤ ᱛᱮᱜᱮ ᱦᱚᱲᱢᱚ ᱠᱷᱟᱹᱛᱤᱨ ᱫᱚ ᱟᱵᱚᱣᱟᱜ ᱢᱟᱹᱱᱢᱤ ᱦᱚᱲᱢᱚ ᱠᱷᱟᱹᱛᱤᱨ ᱫᱚ ᱵᱟᱝ ᱦᱩᱭᱩᱜ-ᱟ᱾
ᱦᱩᱸ ᱦᱩᱸ ᱦᱩᱸ᱾
ᱚᱱᱟ ᱠᱚᱫᱚ ᱮᱵᱷᱭᱮᱴ ᱜᱮ ᱵᱷᱟᱜᱮᱭᱟ ᱡᱚᱫᱤ᱾
ᱦᱩᱸ ᱦᱩᱸ᱾ ᱱᱚᱜᱚᱭ ᱚᱱᱟ ᱠᱚᱦᱚᱸ ᱵᱟᱹᱜᱤ ᱦᱩᱭᱱᱟᱜ ᱠᱤᱪᱷᱩ ᱯᱮ ᱵᱚᱪᱷᱚᱨ ᱜᱟᱱ ᱦᱩᱭᱩᱜ ᱠᱟᱱᱟ ᱜᱚᱝᱠᱮ ᱞᱟᱦᱟᱼᱼ